ᱦᱮᱞᱳ
ᱦᱮᱸ ᱟᱸᱡᱚᱢᱚᱜ ᱠᱟᱱᱟ?
ᱦᱚᱸ ᱦᱚᱸ ᱟᱸᱡᱚᱢᱚᱜ-ᱠᱟᱱᱟ
ᱦᱮᱸ ᱡᱚᱦᱟᱨ ᱜᱮ
ᱦᱳᱭ ᱡᱚᱦᱟᱨ ᱡᱚᱦᱟᱨ
ᱚᱱᱛᱮ ᱫᱟᱜ ᱡᱟᱲᱤ ᱮᱫᱟᱭ ᱥᱮ ᱵᱟᱝ?
ᱦᱮᱸ ᱫᱟᱜ ᱡᱟᱹᱲᱤ ᱫᱚ ᱫᱟᱜ ᱡᱟᱹᱲᱤᱮᱜ ᱠᱟᱱ ᱜᱮᱭᱟᱭ ᱯᱟᱞᱮᱱ ᱱᱤᱛᱚᱜ ᱫᱚ ᱛᱷᱚᱲᱟᱭ ᱟᱹᱥᱩᱲ ᱧᱚᱜ ᱟᱠᱟᱫᱟ ᱾ ᱢᱮᱱᱠᱷᱟᱱ ᱟᱭᱩᱵ ᱥᱮᱫ ᱥᱮ ᱠᱤᱪᱷᱩ ᱠᱷᱚᱱ ᱞᱟᱦᱟ ᱨᱮᱫᱚ ᱫᱚᱢᱮ ᱫᱟᱫᱟᱜ ᱠᱟᱱ ᱛᱟᱦᱮᱸ ᱠᱟᱱ ᱜᱮᱭᱟ ᱾ ᱟᱵᱚᱦᱟ ᱠᱚᱷ ᱠᱟᱴᱤᱡ ᱴᱷᱟᱱᱰᱟ ᱴᱷᱟᱱᱰᱟᱭ ᱨᱮᱭᱟᱲ ᱦᱚᱸ ᱨᱮᱭᱟᱲ ᱧᱚᱜ ᱜᱮ ᱪᱮᱫᱟᱜ ᱥᱮ ᱵᱟᱨ ᱯᱮ ᱫᱷᱩᱨᱭᱟᱹ ᱫᱚ ᱫᱚᱢᱮ ᱥᱤᱛᱩᱝ ᱮᱫ ᱛᱟᱦᱮᱸᱫ ᱛᱚ ᱫᱤᱭᱮ ᱞᱚᱞᱚ ᱦᱚ ᱞᱚᱞᱚ ᱠᱟᱱ ᱛᱟᱦᱮᱸᱱ ᱜᱮᱭᱟ ᱾ ᱛᱤᱦᱤᱱ ᱫᱚ ᱠᱟᱹᱴᱤᱡ ᱮ ᱴᱷᱟᱱᱰᱟ ᱧᱚᱜ ᱟᱠᱟᱫᱟ ᱫᱤᱭᱮ ᱟᱯᱮᱥᱮᱫ ᱫᱚ ᱪᱮᱫᱠᱟ ᱪᱮᱫ ᱠᱚ ᱪᱮᱠᱟ ᱵᱟᱲᱟᱭᱮᱫ ᱠᱟᱱᱟ?
ᱱᱚᱱᱛᱮ ᱱᱚᱜ-ᱚᱭ ᱫᱤᱱ ᱮᱱᱟᱝ ᱫᱚᱢᱮ ᱥᱤᱛᱩᱝᱞᱟᱜᱟᱭ ᱱᱤᱛᱳ ᱫᱚ ᱥᱮᱛᱩᱝ ᱢᱟᱱᱱ ᱭ ᱛᱤᱱ ᱚᱱᱠᱟ ᱪᱷᱚᱴᱟᱨ ᱫᱤᱜᱮ ᱪᱷᱚᱴᱟ ᱫᱤᱜᱮ ᱠᱷᱚᱱᱟᱜ ᱫᱟᱜ ᱮ ᱟᱨᱟᱢᱵᱷᱚ ᱠᱫ-ᱟᱭ ᱫᱟᱜ ᱠᱮᱫᱟ-ᱟᱭ ᱠᱟᱹᱴᱤᱡ ᱵᱷᱟ ᱜᱮ ᱵᱩᱡᱷᱟᱹᱜ ᱠᱟᱱᱟ ᱱᱤᱛᱚᱜ ᱫᱚ ᱡᱚᱢ ᱵᱟᱲᱟ ᱠᱚ ᱦᱩᱭᱱᱟ
ᱚᱸ ᱡᱚᱢ ᱵᱟᱲᱟ ᱠᱚᱫᱚ ᱮᱠᱷᱚᱱ ᱫᱚ ᱟᱹᱣᱲᱤᱜ-ᱟ ᱟᱨ ᱤᱧᱟᱹᱜ ᱫᱚ ᱮᱠᱷᱚᱱ ᱟᱹᱣᱲᱤᱜ-ᱟ ᱢᱮᱱᱠᱷᱟᱱ ᱚᱲᱟᱜ ᱨᱮᱱ ᱦᱚᱲ ᱫᱚᱠᱚ ᱡᱚᱢ ᱵᱟᱲᱟ ᱠᱟᱫᱟ ᱠᱚ ᱡᱚᱢ ᱵᱟᱲᱟ ᱠᱟᱛᱮᱜ ᱠᱟᱹᱴᱤᱡ ᱠᱚ ᱡᱤᱨᱟᱳ ᱜᱤᱛᱤᱡ ᱡᱤᱨᱟᱹᱜᱣ ᱠᱟᱱᱟ ᱟᱨ ᱟᱯᱱᱟᱨ ᱫᱚ ᱠᱟᱹᱴᱤᱡ ᱚᱞᱚᱜ ᱯᱟᱲᱦᱟᱣ ᱠᱚ ᱢᱮᱱᱟᱜ ᱟᱠᱟᱫᱟ ᱛᱚ ᱛᱚ ᱚᱱᱟ ᱠᱚᱜᱮ ᱠᱚᱨᱟᱣ ᱥᱛᱟᱲ ᱦᱩᱭᱩᱜ ᱠᱟᱱ ᱛᱟᱦᱮᱸ ᱠᱟᱱᱟ ᱟᱫᱚ ᱱᱤᱛᱚᱜ ᱫᱚ ᱠᱟᱹᱴᱤᱡ ᱨᱮᱥ ᱦᱟᱨᱟᱢ ᱞᱟ. ᱜᱮᱫ ᱪᱷᱟᱛ ᱤᱧ ᱦᱮᱡ ᱟᱠᱟᱱᱟ ᱟᱫᱚᱧ ᱛᱟᱦᱚᱞᱮ ᱠᱟᱹᱴᱤᱡ ᱤᱧ ᱯᱷᱳᱱ ᱧᱚᱜ ᱞᱮᱜᱮ ᱟᱯᱮᱭᱟᱜ ᱡᱚᱢ ᱵᱟᱲᱟ ᱫᱚ ᱦᱩᱭᱱᱟ ᱥᱮ ᱵᱟᱝᱟ
ᱡᱚᱢ ᱵᱟᱲᱟ ᱫᱚ ᱦᱩᱭ ᱟᱠᱟᱱᱟ ᱡᱚᱢ ᱵᱟᱲᱟ ᱠᱟᱛᱮᱜ ᱜᱮ ᱤᱧᱦᱚᱸ ᱚᱱᱠᱟᱜᱮ ᱚᱱᱠᱟᱟᱜᱮ ᱤᱭᱟᱹ ᱪᱤᱭᱟᱹᱨ ᱨᱤᱧ ᱫᱩᱲᱩᱵ ᱞᱮᱱ ᱛᱟᱦᱮᱱᱟ ᱱᱟᱥᱮ ᱠᱟᱛᱮᱧ ᱡᱤᱨᱟᱹ ᱡᱤᱨᱟᱹᱜ ᱠᱟᱛᱮ ᱡᱤᱨᱟᱹᱜᱣ ᱠᱟᱛᱮ ᱫᱩᱲᱩᱵ ᱠᱟᱛᱮ ᱡᱮ ᱱᱚᱝᱠᱟᱟᱜ ᱜᱮ ᱚᱞᱚᱜ ᱯᱟᱲᱦᱟᱜ ᱜᱤᱫᱽᱨᱟᱹ ᱠᱚᱦᱚᱸ ᱚᱱᱟ ᱠᱚᱜᱮ ᱧᱮᱞ ᱵᱟᱲᱟ ᱦᱩᱭᱩᱜ ᱠᱟᱱ ᱛᱟᱦᱮᱱ ᱧᱩᱨ ᱛᱟᱦᱮᱱ ᱦᱮᱸ ᱨᱚᱯᱚᱲ ᱦᱩᱭ ᱞᱮᱱᱜᱮ ᱠᱟᱹᱴᱤᱡ
ᱟᱪᱪᱷᱟ ᱵᱮᱥ ᱵᱮᱥ ᱟᱨ ᱪᱮᱫ ᱠᱚᱢ ᱪᱤᱠᱟᱹ ᱵᱟᱲᱟᱭ ᱜᱮᱭᱟ ᱢᱮᱱᱫᱚ ᱚᱞᱚᱜ ᱯᱟᱲᱦᱟᱜ ᱫᱚ ᱛᱤᱱᱟᱹᱜᱴᱟᱜ ᱥᱮ ᱮᱠᱷᱚᱱ ᱦᱚᱸ ᱪᱟᱹᱞᱩᱜ ᱠᱟᱱ ᱜᱮᱭᱟ ᱥᱮ
ᱦᱩᱸ ᱚᱞᱚᱜ ᱯᱟᱲᱦᱟᱣ ᱫᱚ ᱪᱞᱩᱜ ᱠᱟᱱ ᱜᱮᱭᱟ ᱛ ᱚᱲᱚᱜ ᱯᱟᱲᱦᱟᱭ ᱪᱟᱞᱟᱜ ᱠᱟᱱᱟ
ᱦᱩᱸ ᱵᱮᱥ ᱵᱮᱥ ᱟᱨ ᱛᱟᱦᱚᱞᱮ ᱫᱟᱜ ᱢᱟᱭ ᱫᱟᱜ ᱮᱫ ᱠᱟᱱᱜᱮ ᱛᱟᱦᱞᱮ ᱪᱟᱥ ᱠᱟᱹᱢᱤ ᱠᱚᱫᱚᱯᱮ ᱮᱛᱚᱦᱚᱵ ᱠᱮᱫᱟ ᱥᱮ ᱟᱹᱣᱨᱟᱜ-ᱟ
ᱪᱟᱥ ᱠᱟᱹᱨᱤ ᱫᱚ ᱮᱛᱚᱦᱚᱵ ᱵᱚᱞᱛᱮ ᱱᱚᱦᱚᱭ ᱛᱚ ᱟᱨ ᱛᱮᱦᱮ ᱫᱟᱜ ᱟᱠᱟᱫ ᱛᱮ ᱠᱟᱹᱴᱤᱡ ᱠᱟᱹᱴᱤᱡ ᱤᱭᱟᱧᱚᱜ ᱠᱟᱱᱟ ᱟᱨ ᱵᱟᱨ ᱠᱚ ᱫᱤᱱ ᱚᱱᱠᱟ ᱡᱩᱫᱤ ᱫᱟᱜᱟᱭ ᱡᱚᱨᱥᱚᱨ ᱨᱮ ᱞᱟᱜᱟᱜ-ᱟ ᱟᱨ ᱚᱱᱠᱟ ᱫᱚᱥ ᱫᱤᱱ ᱞᱮᱠᱟ ᱞᱟᱜᱟᱜ-ᱟ ᱠᱟᱨᱚᱱ ᱡᱟᱦᱟᱸ ᱟᱞᱮ ᱛᱚᱞᱟ ᱠᱚ ᱮᱨᱚᱜᱼᱟ ᱛᱚ ᱠᱟᱹᱴᱤᱡ ᱦᱩᱰᱤᱧ ᱧᱚᱜ ᱜᱮᱭᱟ ᱫᱚᱥ ᱫᱤᱱ ᱯᱚᱨᱮ ᱨᱚᱦᱚᱭ ᱫᱚ ᱜᱟᱱᱚᱜ-ᱟ
ᱟᱪᱪᱷᱟ ᱟᱪᱪᱷᱟ ᱢᱮᱱ ᱟᱯᱮ ᱫᱚ ᱛᱟᱹᱠᱩ ᱛᱚᱞᱟ ᱜᱤᱰᱤ ᱠᱚ ᱦᱩᱭᱩ ᱟᱠᱟᱱᱟ ᱯᱟᱞᱮᱱ ᱵᱟᱝ
ᱦᱩᱸ ᱦᱩᱭ ᱟᱠᱟᱱᱟ ᱟᱯᱮ ᱚᱱᱛᱮ ᱵᱟᱝ ᱟᱡᱚᱢᱚ ᱠᱟᱱᱟ ᱱᱚᱛᱮ ᱦᱮᱞᱳ ᱜᱚᱢᱠᱮ ᱨᱚᱲ ᱵᱟᱝ ᱟᱡᱚᱢᱚ ᱠᱟᱱᱟ ᱴᱟᱣᱟᱨ ᱮ ᱯᱨᱚᱵᱽᱞᱮᱢᱮᱫᱼᱟ ᱡᱟᱱᱤᱪᱚᱝ ᱨᱚᱲ ᱵᱟᱝ ᱧᱟᱢᱚᱜ ᱠᱟᱱᱟ
ᱟᱡᱚᱢᱟ ᱠᱟᱱᱟ ᱱᱤᱛᱳ
ᱦᱮᱸ ᱛᱚ ᱧᱚᱢᱚᱜ ᱠᱟᱱᱟ
ᱟᱪᱪᱷᱟ ᱟᱪᱪᱷᱟ ᱥᱮ ᱠᱩᱞᱤ ᱠᱤᱫᱤᱧᱟ ᱠᱟᱹᱴᱤᱡ ᱟᱢᱫᱚᱢ ᱞᱟᱹᱭ ᱢᱮᱥᱮ ᱦᱤᱲᱤᱧ ᱠᱤᱫᱟᱹᱧ
ᱤᱧ ᱞᱟᱹᱭᱼᱟ ᱡᱮ ᱟᱯᱮ ᱠᱚᱫᱚ ᱯᱮ ᱛᱟᱦᱚᱞᱮ ᱛᱚᱞᱟ ᱠᱚᱫᱚᱯᱮ ᱮᱨ ᱠᱟᱜ ᱥᱮ ᱵᱟᱝ
ᱚᱸ ᱮᱨ ᱫᱚ ᱠᱚᱱᱚ ᱟᱣᱨᱤᱜᱼᱟ ᱪᱮᱫᱟᱜ ᱥᱮ ᱥᱮᱨᱚᱠᱚᱢ ᱫᱚ ᱱᱚᱛᱮ ᱫᱟᱜ ᱦᱚᱸ ᱵᱟᱭ ᱫᱟᱜ ᱟᱠᱟᱫᱟ ᱛᱚ ᱛᱚ ᱫᱮᱠᱷᱟᱣ ᱡᱟᱠ ᱛᱤᱥ ᱠᱚᱛᱮᱞᱮ ᱥᱩᱨᱩᱭ ᱫᱟᱞᱮ ᱦᱟᱸᱜ ᱚᱸᱰᱮ ᱦᱚᱸ ᱠᱷᱩᱵ ᱥᱤᱠᱲᱟᱹᱭ ᱜᱮ ᱦᱟᱸᱜ ᱮᱛᱚᱦᱚᱵ ᱫᱚ ᱦᱩᱭᱩᱜᱼᱟ ᱦᱟᱸᱜ ᱯᱟᱞᱮᱱ
ᱟᱪᱪᱷᱟ ᱵᱟᱝᱛᱮ ᱠᱤᱪᱷᱩ ᱴᱚᱴᱷᱟ ᱧᱮᱞ ᱦᱩᱭ ᱠᱟᱱᱟ ᱢᱟᱱᱮ ᱢᱟᱱᱮ ᱨᱩᱦᱱᱤ ᱡᱟᱦᱟᱸ ᱯᱚᱨᱚᱵᱽ ᱯᱟᱨᱚᱢᱮᱱᱟ ᱛᱚ ᱛᱚᱠᱷᱚᱱ ᱠᱮᱣ ᱠᱚᱫᱚ ᱦᱚᱸ ᱮᱨ ᱮᱫᱟ ᱠᱮᱣ ᱠᱚᱫᱚ ᱱᱚᱜᱚᱭ ᱟᱥᱟᱲ ᱵᱚᱸᱜᱟ ᱡᱟᱦᱟᱸ ᱮᱭᱟᱭ ᱢᱟᱦᱟ ᱨᱮ ᱡᱟᱦᱟᱸᱵᱛᱤ ᱠᱚ ᱢᱮᱛᱟᱜ ᱠᱚ
ᱦᱩᱸ ᱦᱩᱸ
ᱦᱮᱸᱥᱮ ᱛᱚᱠᱷᱚᱱ ᱠᱚ ᱚᱠᱚᱭ ᱠᱚᱫᱚ ᱠᱚ ᱮᱨ ᱜᱮᱭᱟ ᱵᱟᱝ
ᱦᱮᱸ ᱦᱮᱸ ᱟᱫᱚ ᱟᱥᱚᱞᱮ ᱜᱚᱴᱟ ᱴᱚᱴᱷᱟ ᱢᱟᱱᱮ ᱥᱮᱨᱚᱠᱚᱢ
ᱨᱚᱲ ᱵᱟᱝ ᱟᱡᱚᱢᱚᱜ ᱠᱟᱱᱟ ᱨᱚᱲ ᱵᱟᱝ ᱟᱡᱚᱢᱚᱜ ᱠᱟᱱᱟ ᱜᱚᱝᱠᱮ ᱦᱮᱞᱳ ᱨᱚᱲ ᱵᱟᱝ ᱟᱡᱚᱢᱚᱜ ᱠᱟᱱᱟ ᱜᱚᱢᱠᱮ
ᱨᱚᱲ ᱵᱟᱝ ᱟᱸᱡᱚᱢᱚᱜ ᱠᱟᱱᱟ ᱴᱟᱣᱟᱨ ᱨᱮᱱᱟᱜ ᱯᱨᱚᱵᱽᱞᱮᱢ ᱢᱮᱱᱟᱜᱼᱟ ᱦᱮᱞᱳᱣ
ᱦᱟᱸ ᱦᱟᱸ ᱟᱡᱚᱢᱚᱜ ᱠᱟᱱᱟ
ᱵᱟᱝ ᱟᱸᱡᱚᱢᱚᱜ ᱠᱟᱱᱟ ᱜᱚᱝᱠᱮ ᱡᱚᱠᱷᱚᱱ ᱛᱚᱠᱷᱚᱱ ᱵᱟᱝ ᱟᱸᱡᱚᱢᱚᱜ ᱦᱮᱸ ᱟᱸᱡᱚᱢ ᱛᱚ ᱵᱟᱝ ᱟᱸᱡᱚᱢᱚᱜ ᱠᱟᱱ ᱛᱟᱢᱟ ᱪᱮᱫᱟᱜ ᱵᱟᱝ ᱟᱸᱡᱚᱢᱚᱜ ᱠᱟᱱᱟ ᱪᱮᱠᱟᱢ ᱵᱩᱡᱷᱟᱹᱜᱼᱟ
ᱛᱟᱦᱞᱮ ᱫᱚ ᱛᱮᱦᱤᱧ ᱫᱚ ᱠᱟᱹᱴᱤᱡ ᱱᱮᱴᱣᱟᱨᱠ ᱯᱨᱚᱵᱞᱮᱢ ᱦᱩᱭᱩᱜ ᱠᱟᱱᱟ ᱪᱮᱫᱟᱜ ᱥᱮ ᱫᱟᱜ ᱦᱚᱸᱚᱛ ᱫᱟᱜ ᱵᱟᱲᱟᱣ ᱠᱟᱫᱟ ᱵᱟᱝ ᱟᱨ ᱱᱚᱱᱚᱛᱮ ᱫᱚ ᱟᱞᱮ ᱥᱮᱫ ᱫᱚ ᱱᱚᱝᱠᱟ ᱫᱟᱜ ᱞᱮᱠᱷᱟᱡ ᱫᱚ ᱠᱟᱹᱴᱤᱡ ᱯᱨᱚᱵᱞᱮᱢ ᱦᱩᱭᱩᱜᱼᱟ ᱛᱷᱚᱲᱟ ᱜᱟᱱ ᱯᱷᱳᱱ ᱠᱚᱛᱮ ᱜᱟᱞᱢᱟᱨᱟᱣ ᱠᱚᱫᱚ
ᱚ ᱟᱪᱪᱷᱟ
ᱦᱚᱭᱛᱚ ᱱᱚᱣᱟ ᱠᱷᱟᱹᱛᱤᱨ ᱦᱚᱸ ᱦᱩᱭ ᱫᱟᱲᱮᱭᱟᱜ ᱠᱟᱱᱟ
ᱦᱮᱸ ᱟᱯᱮ ᱚᱱᱟ ᱥᱩᱨ ᱠᱚᱨᱮ ᱴᱟᱣᱟᱨ ᱵᱟᱹᱱᱩᱜᱼᱟ
ᱴᱟᱣᱟᱨ ᱢᱮᱱᱟᱜ ᱟᱠᱟᱫ ᱜᱮᱭᱟ ᱟᱫᱚ ᱢᱮᱱᱟᱜ ᱟᱠᱟᱫ ᱨᱮᱦᱚᱸ ᱛᱟᱣ ᱢᱟᱡᱷᱮ ᱢᱟᱡᱷᱮ ᱫᱚ ᱱᱚᱝᱠᱟ ᱯᱨᱚᱵᱞᱮᱢ ᱫᱚ ᱦᱩᱭᱩᱜ ᱜᱮᱭᱟ ᱟᱞᱮᱫᱚ ᱱᱚᱛᱮ ᱴᱟᱣᱩᱱ ᱮᱞᱟᱠᱟ ᱠᱟᱱ ᱨᱮᱦᱚᱸ ᱵᱟᱝ ᱛᱚ ᱚ ᱫᱟᱜ ᱞᱮᱠᱷᱟᱡ ᱫᱚ ᱠᱟᱹᱴᱤᱡ ᱯᱨᱚᱵᱞᱮᱢ ᱥᱚᱢᱚᱥᱥᱟ ᱦᱩᱭᱩᱜᱼᱟ ᱮᱴᱟᱜ ᱮᱴᱟᱜ ᱥᱤᱢ ᱠᱚ ᱫᱚ ᱵᱟᱝ ᱤᱧᱟᱜ ᱫᱚ ᱡᱤᱭᱳ ᱥᱤᱢ ᱠᱟᱱ ᱛᱤᱧᱟᱹ ᱛᱚ ᱚᱱᱟ ᱥᱤᱢ ᱨᱮᱫᱚ ᱠᱟᱹᱴᱤᱡ ᱯᱨᱚᱵᱽᱞᱮᱢ ᱦᱩᱭᱩᱜ ᱜᱮᱭᱟ ᱟᱫᱟᱨ ᱥᱤᱢ ᱡᱮᱢᱚᱱ ᱮᱭᱟᱨᱴᱮᱞ ᱜᱮᱴ ᱠᱚᱫᱚ ᱚᱱᱟ ᱠᱚᱫᱚ ᱥᱮᱨᱚᱠᱚᱢ ᱯᱨᱚᱵᱞᱮᱢ ᱫᱚ ᱵᱟᱝ ᱦᱩᱭᱩᱜ ᱜᱮᱭᱟ
ᱛᱤᱱᱟᱹᱜ ᱛᱤᱱᱟᱹᱜ ᱥᱩᱨ ᱥᱩᱯᱩᱨ ᱨᱮ ᱢᱮᱱᱟᱜᱼᱟ ᱡᱮ ᱴᱟᱣᱟᱨ
ᱥᱩᱨ ᱫᱚ ᱥᱩᱨ ᱨᱮᱜᱮ ᱢᱮᱱᱟᱜ ᱟᱠᱟᱫᱟ ᱥᱮᱨᱚᱠᱚᱢ ᱥᱟᱺᱜᱤᱧ ᱨᱮᱫᱚ
ᱚ ᱛᱚ ᱟᱫᱚ ᱱᱚᱜᱼᱚᱭ ᱛᱟᱦᱚᱞᱮ ᱟ ᱛᱚᱞᱟ ᱠᱚᱫᱚ ᱯᱮ ᱜᱤᱰᱤ ᱠᱟᱜ-ᱟ ᱥᱮ ᱵᱟᱝ ᱟᱹᱣᱨᱤ ᱯᱮ ᱜᱤᱰᱤᱭᱟ ᱵᱟᱝ ᱦᱮᱞᱳ ᱨᱚᱲ ᱵᱟᱝ ᱟᱡᱚᱢᱚᱜ ᱠᱟᱱᱟ ᱜᱚᱝᱠᱮ ᱤᱧ ᱛᱚᱞᱟ ᱠᱚᱫᱚ ᱯᱮ ᱜᱤᱰᱤ ᱠᱟᱜᱼᱟ ᱥᱮ ᱵᱟᱝ ᱛᱟᱦᱚᱞᱮ ᱤᱧᱟᱹᱜ ᱨᱚᱲᱢᱮ ᱟᱸᱡᱚᱢ ᱫᱟᱛᱚ ᱟᱸᱡᱚᱢᱚᱜ ᱠᱟᱱᱟ ᱤᱧᱟᱹᱜ ᱨᱚᱲ ᱢᱮᱱ ᱫᱟᱹᱧ ᱤᱧᱟᱹᱜ ᱨᱚᱲᱮᱢ ᱟᱡᱚᱢ ᱮᱫᱟ
ᱟᱢᱟᱜ ᱨᱚᱲ ᱫᱚ ᱟᱡᱚᱢᱚᱜ ᱠᱟᱱ ᱜᱮᱭᱟ
ᱟᱢᱜᱮ ᱠᱟᱹᱴᱤᱡ ᱛᱟᱦᱚᱞᱮ ᱞᱟᱹᱭᱢᱮ ᱤᱭᱟᱹ ᱚᱱᱟ ᱥᱟᱢᱱᱮ ᱛᱚ ᱦᱩᱞ ᱢᱟᱦᱟ ᱠᱚ ᱛᱤᱭᱟ. ᱜ ᱦᱤᱡᱩᱜ ᱦᱩᱞ ᱢᱟᱦᱟ ᱫᱚ ᱛᱤᱭᱩᱜ ᱦᱤᱡᱩᱜ ᱠᱟᱱᱟ ᱛᱚ ᱚᱱᱟ ᱦᱩᱞ ᱢᱟᱦᱟ ᱵᱟᱵᱚᱫ ᱛᱮ ᱛᱷᱚᱲᱟ ᱜᱟᱱ ᱠᱟᱹᱴᱤᱡ ᱮᱢ ᱞᱟᱹᱭᱟᱹᱧ ᱠᱷᱟᱡ ᱢᱮᱱ ᱢᱟ ᱟᱯᱮᱥᱮᱫ ᱫᱚ ᱚᱱᱛᱮ ᱫᱚ ᱦᱩᱞ ᱢᱟᱦᱟ ᱫᱚ ᱚᱠᱟ ᱞᱮᱠᱟ ᱠᱚ ᱢᱟᱱᱟᱣ ᱵᱟᱛᱟᱣ ᱜᱮᱭᱟ ᱠᱚ᱾
ᱟᱪᱪᱷᱟ
ᱡᱮᱢ ᱞᱟᱹᱭᱟᱹᱧ ᱠᱷᱟᱡ ᱛᱚ ᱵᱷᱟᱹᱜᱤ ᱦᱩᱭ ᱠᱚᱜᱼᱟ᱾
ᱟᱪ ᱟᱹᱰᱤ᱾ ᱱᱟᱯᱟᱭ ᱠᱩᱠᱞᱤ ᱠᱟᱱᱟ, ᱛᱚ ᱟᱞᱮ ᱱᱚᱱᱛᱮ ᱡᱟ ᱦᱩᱞ ᱢᱟᱦᱟ ᱤᱫᱤ ᱠᱟᱛᱮ ᱱᱤᱭᱟᱹ ᱜᱷᱟᱹᱲᱤᱡ ᱫᱚ ᱟᱹᱛᱩ ᱫᱤᱥᱚᱢ ᱠᱚᱨᱮ ᱵᱷᱟᱜᱮ ᱜᱮ ᱪᱚᱨᱪᱟ ᱪᱟᱞᱟᱜ ᱠᱟᱱᱟ ᱨᱚᱯᱚᱲ ᱠᱚ ᱪᱟᱞᱟᱜ ᱠᱟᱱ ᱜᱮᱭᱟ ᱛᱚ᱾ ᱟᱫᱚ ᱟᱯᱮ ᱚᱱᱛᱮ ᱠᱤ ᱨᱚᱯᱚᱲ ᱵᱟᱲᱟᱜ ᱠᱟᱱᱟ ᱱᱚᱣᱟ ᱞᱟ. ᱜᱤᱫ ᱪᱮᱫ ᱞᱮᱠᱟ ᱜᱟᱯᱟᱞᱢᱟᱨᱟᱣ ᱠᱚ ᱦᱩᱭᱩᱜ ᱠᱟᱱᱟ᱾
ᱦᱟᱸ ᱦᱟᱸ ᱦᱟᱸ ᱦᱟᱸ ᱚᱱᱟ ᱤᱫᱤ ᱠᱟᱛᱮ ᱛᱮ ᱟᱭᱢᱟ ᱜᱟᱯᱟᱞᱢᱟᱨᱟᱣ ᱠᱩ ᱦᱩᱭ ᱫᱚ ᱦᱩᱭᱩᱜ ᱠᱟᱱ ᱜᱮᱭᱟ ᱢᱮᱱᱠᱷᱟᱱ ᱚᱱᱟ ᱥᱮ ᱫᱤᱱ ᱢᱟ ᱟᱞᱮ ᱢᱟ ᱟᱨᱚ ᱠᱷᱮᱞᱳᱰ ᱠᱚᱦᱚᱸ ᱞᱮ ᱥᱟᱯᱲᱟᱣ ᱵᱟᱲᱟ ᱟᱠᱟᱫ ᱜᱮᱭᱟ᱾ ᱟᱞᱮ ᱥᱮᱫ ᱡᱩᱫᱤ ᱞᱮ ᱡᱩ-ᱡᱩ-ᱡᱩᱫᱤ ᱞᱟᱹᱭᱟᱢᱟ, ᱡᱮ ᱟᱞᱮ ᱥᱮᱫ ᱫᱚ ᱥᱮᱫᱤᱱ ᱫᱚ ᱪᱤᱜ ᱪᱤᱠᱟᱭ ᱦᱳᱭᱩᱜᱼᱟ?
ᱦᱩᱸ᱾
ᱯᱳᱭᱞᱳ ᱨᱮ ᱯᱚᱛᱷᱚᱢ ᱫᱚ ᱚᱱᱟ ᱡᱟᱦᱟᱸ ᱟᱹᱻᱣ ᱢᱟᱞᱟ ᱵᱟᱦᱟ ᱢᱟᱞᱟ ᱦᱚᱲᱟᱜ ᱠᱚ ᱞᱟᱹᱭᱮᱜ ᱠᱟᱱ ᱛᱟᱦᱮᱸ ᱦᱮᱸ᱾ ᱵᱟ ᱩᱫᱵᱚᱫᱚᱱ ᱠᱚ ᱚᱱᱟᱠᱩ ᱦᱩᱭ ᱵᱟᱲᱟ ᱠᱟᱛᱮ᱾
ᱦᱩᱸ᱾
ᱚᱛᱚ ᱮ ᱛᱟᱯᱚᱨᱮ ᱥᱮᱛᱟᱜ ᱥᱮᱛᱟᱜ ᱫᱚ ᱩᱸᱢ ᱠᱟᱹᱴᱤᱡ ᱠᱷᱮᱞᱟ ᱫᱷᱩᱞᱟ ᱠᱩᱜᱤ ᱞᱮ ᱥᱟᱯᱲᱟᱣ ᱵᱟᱲᱟ ᱟᱠᱟᱜᱼᱟ ᱞᱮ᱾
ᱟᱪᱪᱷᱟ᱾
ᱡᱮᱭᱮᱥᱮ ᱠᱤ ᱟᱵᱚ ᱡᱩᱫᱤ ᱵᱚᱱ ᱧᱮᱞ ᱠᱷᱟᱡ ᱜᱤᱫᱽᱨᱟᱹ ᱠᱚᱣᱟᱜ ᱡᱟᱦᱟᱸ ᱠᱚ ᱠᱷᱮᱞ ᱠᱚ ᱢᱮᱱᱟᱜ ᱟᱠᱟᱫᱟ ᱥᱟᱹᱴᱣᱟ ᱡᱮᱢᱚᱱ ᱠᱩᱭᱤᱡ ᱛᱮᱠᱮ ᱦᱳᱠ᱾ ᱥᱮ ᱫᱟᱹᱨ ᱠᱷᱮᱞᱟ ᱛᱮᱜᱮ᱾ ᱟᱨ ᱚᱱᱟ ᱥᱟᱶᱼᱥᱟᱶ ᱛᱮ ᱟᱞᱮ ᱜᱚᱞᱟ ᱢᱟᱲᱟᱝ ᱠᱚᱣᱟᱜ ᱫᱚ ᱯᱷᱩᱴᱵᱚᱞ ᱠᱷᱮᱞᱟ ᱦᱚᱸᱞᱮ ᱦᱚ ᱟᱻᱟᱲᱟᱜ ᱠᱟᱫᱟ᱾
ᱩᱸ᱾
ᱟᱨ ᱟᱭᱳ ᱦᱚᱲ ᱠᱚᱣᱟᱜ ᱦᱚᱸ ᱯᱷᱩᱴᱵᱚᱞ ᱠᱷᱮᱞ ᱫᱚ ᱢᱮᱱᱟᱜ ᱟᱠᱟᱫ ᱜᱮᱭᱟ᱾
ᱦᱩᱸ᱾
ᱟᱨ ᱚᱱᱟ ᱥᱟᱶᱛᱮ ᱡᱟᱸᱦᱟᱭ ᱵᱟ-ᱵᱩᱰᱷᱤ ᱠᱩ ᱥᱮ ᱟᱭᱩ ᱦᱚᱲ ᱠᱩ ᱩᱱᱠᱩ ᱞᱟᱹᱜᱤᱜ ᱜᱮ ᱟᱨᱚ ᱢᱤᱭᱩᱡᱤᱠᱮᱞ ᱪᱮᱭᱟᱨ ᱥᱮ ᱯᱟᱛᱲᱟ ᱨᱚᱜ ᱮᱢᱟᱱ ᱮᱢᱟᱱ ᱡᱟᱦᱟᱸ ᱠᱷᱮᱞᱟ ᱠᱚ ᱢᱮᱱᱟᱜ ᱟᱠᱟᱫᱟ᱾
ᱦᱩᱸ᱾
ᱚᱱᱟ ᱠᱚᱞᱮ ᱠᱚᱨᱟᱣ ᱦᱚᱪᱚᱭ ᱜᱮᱭᱟ ᱞᱮ᱾ ᱮᱵᱟᱨ ᱡᱚᱠᱷᱚᱱ ᱡᱮ ᱦᱟᱱᱟ ᱟᱭᱩᱵ ᱥᱮᱫ ᱛᱤᱭᱳᱜᱼᱟ ᱧᱩᱦᱩᱢ ᱧᱚᱜᱚᱜᱼᱟ ᱩᱱ ᱫᱚ ᱠᱮ ᱢᱤᱫᱴᱮᱱ ᱢᱟᱱᱮ ᱢᱤᱫᱴᱮᱱ ᱚᱱᱩᱥᱴᱷᱟᱱ ᱞᱮᱠᱟᱞᱮ ᱥᱟᱯᱲᱟᱣ ᱟᱞᱮ ᱡᱟᱦᱟᱸ ᱛᱚ ᱚᱱᱟ ᱠᱚᱨᱮ ᱫᱚ ᱢᱟᱱᱟᱝ ᱢᱟᱨᱟᱝ ᱯᱮᱲᱟ ᱠᱚᱞᱮ ᱱᱮᱣᱛᱟ ᱠᱚᱣᱟ᱾
ᱦᱩᱸ᱾
ᱩᱱᱠᱩ ᱟᱠᱚᱣᱟᱜ ᱠᱤᱪᱷᱩ ᱥᱯᱤᱡ ᱠᱚ ᱥᱮ ᱵᱚᱠᱛᱚᱵᱚ ᱠᱚ ᱮᱢ ᱵᱟᱲᱟ ᱠᱮᱫᱟ ᱠᱩ᱾ ᱟᱨ ᱯᱮ-ᱯᱨᱟᱤᱡᱽ ᱵᱤᱛᱚᱨᱚᱱ ᱠᱩ ᱦᱩᱭ ᱵᱟᱲᱟ ᱠᱟᱛᱮ
ᱩᱸ᱾
ᱛᱟᱯᱚᱨᱮ ᱦᱟᱞᱠᱟ ᱯᱷᱩᱞᱠᱟ ᱠᱟᱛᱮ ᱚᱱᱠᱟ ᱜᱮ ᱚᱸᱰᱮ ᱞᱮ ᱪᱟ ᱢᱩᱪᱟᱹᱫ ᱠᱮᱜ ᱜᱮᱞᱮ ᱢᱟᱱᱮ ᱫᱚᱥᱴᱟ ᱛᱮᱜᱮᱞᱮ ᱢᱩᱪᱟᱹᱫ ᱟᱞᱮ᱾ ᱚᱱᱟ ᱠᱚᱠᱷᱚᱱ ᱫᱚ ᱜᱚᱴᱟ ᱛᱮᱫᱚ ᱵᱟᱝ ᱦᱩᱭᱩᱜ ᱠᱟᱱᱟ, ᱢᱮᱱᱠᱷᱟᱱ ᱞᱟᱦᱟ ᱛᱮ ᱡᱮᱢᱚᱱ ᱪᱮᱫ ᱵᱩᱱ ᱪᱮᱠᱟ ᱠᱟᱱ ᱛᱟᱦᱮᱱᱟ ᱵᱚᱱ ᱞᱟᱦᱟ ᱛᱮᱫᱚ ᱛᱤᱨᱤᱥᱮ ᱡᱩᱱ ᱢᱮᱱᱢᱟ ᱟᱹᱰᱤ ᱞᱟᱹᱴᱩ ᱚᱱᱩᱥᱴᱷᱟᱱ ᱵᱚᱱ ᱥᱟᱯᱲᱟᱜ ᱠᱟᱱ ᱛᱟᱦᱮ ᱵᱚᱱ ᱟᱵᱚ᱾ ᱡᱟᱦᱟᱸ ᱨᱮᱫᱚ ᱥᱮ ᱮᱱᱮᱡ ᱥᱮᱨᱮᱧ ᱠᱚᱵᱚᱱ ᱠᱚᱨᱟᱜ ᱠᱟᱱ ᱛᱟᱦᱮᱱᱟ ᱨᱟᱹᱥᱠᱟᱹᱭᱟ ᱵᱚᱱ ᱨᱟᱹᱥᱠᱟᱹ ᱨᱚᱢᱚᱡᱚᱜ ᱦᱳᱭ ᱠᱟᱱᱟ ᱛᱟᱦᱮᱱᱟ ᱢᱮᱱᱠᱷᱟᱱ ᱱᱚᱣᱟ ᱫᱚ ᱩᱪᱤᱛ ᱫᱚ ᱵᱟᱝ ᱠᱟᱱᱟ ᱛᱚ᱾
ᱦᱩᱸ ᱩᱸ᱾
ᱪᱟᱞᱟᱣ ᱠᱟᱱᱟ ᱚᱱᱟ ᱫᱚ ᱵᱟᱹᱜᱤᱭᱟᱜ ᱠᱟᱱᱟ ᱞᱮ ᱵᱟ ᱥᱟᱦᱟᱭ ᱫᱟᱞᱮ ᱢᱮᱱᱠᱷᱟᱱ ᱟ ᱯᱮᱥᱮ ᱚᱱᱛᱮ ᱫᱚ ᱱᱚᱝᱠᱟ ᱪᱟᱹᱞᱩᱜ ᱠᱟᱱᱟ ᱥᱮ ᱟᱯᱮ ᱱᱚᱝᱠᱟ ᱜᱮᱯᱮ ᱪᱤᱫ ᱞᱮᱠᱟ ᱢᱮᱱᱟᱜᱼᱟ ᱟᱯᱮ ᱥᱮᱫ ᱫᱚ? ᱪᱚᱸᱜ
ᱦᱮ ᱟᱞᱮ ᱱᱚᱛᱮ ᱫᱚ ᱦᱩᱭᱩᱜ ᱜᱮᱭᱟ ᱢᱚᱸᱡᱽ ᱜᱮ᱾ ᱟᱫᱚ ᱡᱟᱦᱟᱸ ᱟᱞᱮ ᱥᱤᱫᱩᱼᱠᱟᱱᱩᱣᱟᱜ ᱡᱟᱦᱟᱸ ᱴᱟᱝ ᱤᱭᱟᱹ ᱞᱮ ᱫᱚᱦᱚ ᱠᱟᱜᱼᱟ᱾ ᱵᱚᱸᱜᱟ ᱵᱩᱨᱩ ᱦᱩᱭᱩᱜᱼᱟ ᱛᱚ ᱟᱫᱚ ᱱᱚᱰᱮ ᱫᱚ ᱦᱟᱸᱜ ᱵᱚᱸᱜᱟ ᱵᱩᱨᱩ ᱛᱟᱞᱟ ᱛᱮᱜᱮ ᱩᱱ ᱦᱤᱞᱳᱜᱟ ᱡᱟᱦᱟᱸ ᱦᱩᱞ ᱢᱟᱦᱟ ᱚᱱᱟ ᱢᱟᱱᱟᱣ ᱦᱩᱭᱩᱜ ᱜᱮᱭᱟ ᱛᱟᱞᱟ ᱟᱫᱚ ᱚᱱᱟ ᱵᱷᱟᱹᱜᱤ ᱜᱮ ᱡᱟᱠ ᱡᱚᱢᱚᱠ ᱫᱚ ᱦᱩᱭᱩᱜ ᱜᱮᱭᱟ, ᱟᱫᱚ ᱚᱱᱟ ᱞᱮᱥᱟᱲᱦᱮᱫ ᱛᱟᱦᱚᱞᱮ ᱡᱟᱦᱟᱸ ᱞᱮᱠᱟ ᱱᱟᱜ ᱚᱱᱠᱟᱱᱟᱜ ᱮᱸ ᱠᱚᱨᱟᱣ ᱫᱚ ᱱᱚᱝᱠᱟ ᱞᱮ ᱫᱚᱦᱚ ᱟᱠᱟᱫ ᱜᱮᱭᱟ ᱡᱮ ᱮᱸ ᱦᱩᱰᱤᱧ ᱠᱚᱲᱟᱼᱠᱩᱞᱤ ᱞᱟᱹᱜᱤᱫ ᱥᱮ ᱡᱩᱣᱟᱱ ᱠᱚ ᱞᱟᱹᱜᱤᱫ ᱦᱚᱸ᱾ ᱜᱟᱯᱟᱞᱢᱟᱨᱟᱣ ᱛᱟᱦᱮᱱᱟ ᱟᱨ ᱚᱱᱟ ᱥᱟᱶᱛᱮ ᱟᱸ ᱠᱤᱪᱷᱩ ᱞᱮᱠᱟᱱᱟᱜ ᱟᱨᱠᱤ ᱚᱸᱰᱮ ᱜᱟᱯᱟᱞᱢᱟᱨᱟᱣ ᱦᱩᱭᱩᱜ ᱜᱮᱭᱟ ᱛᱚ ᱯᱨᱳᱜᱨᱟᱢ ᱠᱚᱫᱚ ᱵᱟᱝ ᱦᱩᱭᱩᱜ ᱜᱮᱭᱟ ᱱᱚᱰᱮ ᱫᱚ, ᱚᱱᱠᱟ ᱱᱚᱰᱮ ᱠᱚᱨᱟᱣ ᱦᱩᱭᱩᱜᱼᱟ ᱛᱚ ᱡᱟᱦᱟᱸ ᱛᱤᱱᱟᱹᱜ ᱡᱟᱦᱟᱸ ᱞᱮ ᱥᱮᱱᱚᱜ ᱚᱠᱚᱭ ᱡᱟᱦᱟᱱᱟᱜ ᱮ ᱨᱚᱲ ᱫᱟᱲᱮᱜ ᱟᱭ᱾ ᱡᱮᱸ ᱱᱚᱣᱟ ᱦᱩᱞᱢᱟᱦᱟ ᱤᱫᱤ ᱠᱟᱛᱮᱫ ᱡᱮ ᱟᱵᱚ ᱪᱮᱫᱟᱜ ᱮ ᱪᱮᱫᱟᱜ ᱥᱮ ᱵᱟᱝᱢᱟ ᱱᱚᱰᱮ ᱟᱵᱚ ᱱᱚᱣᱟ ᱦᱩᱞ ᱢᱟᱦᱟ ᱵᱚᱱ ᱢᱟᱱᱟᱣᱮᱫᱼᱟ ᱥᱮ ᱪᱮᱫᱟᱜ ᱢᱟᱱᱟᱣ ᱞᱟᱜᱟᱣ ᱟᱵᱚᱱ ᱠᱟᱱᱟ ᱥᱮ ᱚᱱᱠᱟᱱᱟᱜ ᱢᱤᱫᱴᱟᱝ ᱜᱟᱯᱟᱞᱢᱟᱨᱟᱣ ᱟᱠᱷᱲᱟ ᱞᱮ ᱚᱸᱰᱮᱞᱮ ᱫᱚᱦᱚᱭ ᱜᱮᱭᱟ ᱟᱨᱠᱤ
ᱟᱪᱪᱷᱟ ᱟᱪᱪᱷᱟ ᱟᱹᱰᱤ ᱱᱟᱯᱟᱭ ᱜᱮ ᱛᱟᱦᱞᱮ ᱪᱮᱫᱟᱜ ᱥᱮ ᱞᱟᱦᱟ ᱛᱮᱫᱚ ᱡᱟ ᱧᱮᱞᱚᱜ ᱠᱟᱱ ᱛᱟᱦᱮᱸ ᱠᱟᱱᱟ ᱡᱮ ᱦᱩᱞ ᱢᱟ ᱢᱟᱱᱮ ᱜᱮ ᱦᱟᱱᱟ ᱮᱱᱮᱡ ᱥᱮᱨᱮᱧ ᱢᱮ ᱜᱚᱴᱟ ᱧᱤᱫᱟᱹ ᱛᱟᱦᱮᱱ ᱜᱚᱴᱟ ᱧᱤᱫᱟᱹ ᱟᱸᱠᱟ ᱠᱟᱛᱮ ᱨᱟᱹᱥᱠᱟᱹ ᱨᱚᱢᱚᱡᱽ ᱦᱩᱭᱩᱜ ᱠᱟᱱ ᱛᱟᱦᱮᱸ ᱠᱟᱱᱟ ᱢᱮᱱᱠᱷᱟᱱ ᱱᱚᱣᱟ ᱫᱚ ᱟᱵᱚᱣᱟᱜ ᱥᱚᱢᱟᱡᱽ ᱨᱮ ᱢᱤᱫᱴᱮᱱ ᱥᱟᱶᱛᱟ ᱨᱮ ᱢᱤᱫᱴᱮᱱ ᱵᱟᱹᱲᱤᱡ ᱚᱨᱥᱚᱝ ᱞᱟᱨᱟᱜ ᱠᱟᱱᱟ ᱵᱟᱝ
ᱛᱚ ᱚᱱᱟ ᱠᱚᱫᱚ ᱦᱮᱸ ᱢᱟ ᱞᱟᱹᱭ ᱢᱮ
ᱟᱫᱚ ᱱᱮᱧ ᱤᱧ ᱱᱚᱼᱚᱭ ᱡᱮ ᱟ ᱱᱚᱜ ᱚᱱᱟ ᱡᱤᱱᱤᱥ ᱡᱟᱦᱟᱸᱭ ᱠᱚᱠᱚ ᱠᱚᱨᱟᱣᱮᱫ ᱛᱟᱦᱮᱸᱫ ᱥᱮ ᱠᱚᱨᱟᱣ ᱠᱤ ᱡᱟᱱᱤᱡ ᱡᱩᱫᱤ ᱳ ᱧᱮᱞᱚᱜ ᱠᱤᱪᱷᱩ ᱯᱟᱪᱮᱫ ᱟᱥᱟᱧ ᱵᱟᱝ ᱧᱮᱞᱚᱜᱼᱟ ᱢᱮᱱᱠᱷᱟᱱ ᱡᱩᱫᱤᱭᱳ ᱧᱮᱞᱚᱜᱼᱟ ᱤᱧ ᱫᱩᱧ ᱢᱚᱱᱮᱭᱟ ᱩᱱᱠᱩ ᱡᱟᱦᱟᱸᱭ ᱪᱷᱮ ᱡᱟᱦᱟᱸᱭ ᱠᱚ ᱟᱵᱚᱨᱮᱱ ᱠᱚ ᱠᱚᱨᱟᱣᱮᱫᱼᱟ ᱥᱮ ᱩᱱᱠᱩ ᱫᱚ ᱡᱟᱹᱱᱤᱡ ᱪᱚᱝ ᱱᱚᱣᱟ ᱤᱫᱤ ᱠᱟᱛᱮ ᱱᱚᱣᱟ ᱨᱮᱱᱟᱜ ᱱᱟᱜᱟᱢ ᱡᱟᱹᱱᱤᱡ ᱪᱚᱝ ᱵᱟᱝᱠᱚ ᱵᱟᱲᱟᱭᱟ ᱵᱟᱝᱟᱱ ᱦᱚᱭᱛᱳ ᱱᱚᱣᱟ ᱡᱤᱱᱤᱥ ᱵᱟᱝ ᱠᱚᱨᱟᱣ ᱠᱟᱛᱮ ᱯᱨᱳᱜᱨᱟᱢ ᱠᱚ ᱵᱟᱝ ᱮᱸ ᱜᱚᱝᱠᱮ ᱟᱡᱚᱢᱫᱟᱢ
ᱦᱮᱸ ᱪᱮᱫ ᱮᱢ ᱞᱟᱹᱭ ᱫᱟ
ᱚ ᱞᱟᱹᱭᱫᱟᱧ ᱞᱟᱹᱭᱫᱟᱧ ᱡᱟᱦᱟ ᱡᱩᱫᱤ ᱟᱵᱚ ᱡᱟᱦᱟᱸᱭ ᱢᱟᱹᱱᱢᱤ ᱠᱚ ᱡᱟᱦᱟᱸᱭ ᱦᱚᱞᱤ ᱢᱟᱦᱟᱨᱮ ᱡᱟᱦᱟᱸ ᱯᱨᱳᱜᱨᱟᱢ ᱠᱚ ᱠᱚᱨᱟᱣ ᱮᱫᱼᱟ ᱡᱮ ᱚᱱᱟ ᱴᱟᱭᱤᱢ ᱨᱮᱜᱮ ᱯᱨᱳᱜᱨᱟᱢ ᱦᱩᱭᱩᱜ ᱠᱟᱱ ᱛᱟᱦᱮᱸᱱᱟ ᱛᱚ ᱚᱱᱟ ᱛᱟᱞᱟᱨᱮᱵᱚᱱ ᱧᱮᱞ ᱠᱮᱫᱼᱟ ᱥᱮ ᱟᱹᱰᱤ ᱱᱚᱣᱟ ᱞᱤᱭᱟᱹ ᱟᱵᱚᱨᱮᱱ ᱡᱟᱦᱟ ᱛᱤᱱᱟᱹᱜ ᱥᱚᱝᱜᱚᱴᱷᱚᱱ ᱠᱚ ᱢᱮᱱᱟᱜ ᱟᱠᱟᱫ ᱠᱚᱣᱟ ᱩᱱᱠᱩ ᱱᱚᱣᱟ ᱢᱟᱥᱮ ᱠᱟᱹᱴᱤᱡ ᱥᱴᱮᱯ ᱠᱚ ᱦᱟᱛᱟᱣ ᱞᱮᱫ ᱜᱮᱭᱟ ᱮᱠᱷᱟᱱ ᱱᱤᱭᱟᱹ ᱚᱠᱛᱚ ᱨᱮ ᱱᱟᱦᱟᱜ ᱚᱠᱛᱚ ᱨᱮ ᱡᱩᱫᱤᱳ ᱧᱮᱞᱚᱜ ᱜᱮᱭᱟ ᱡᱮ ᱱᱚᱣᱟ ᱯᱨᱳᱜᱨᱟᱢ ᱠᱚ ᱠᱚᱨᱟᱣ ᱮᱫᱼᱟ ᱪᱷᱟᱯᱠᱨᱤ ᱜᱤᱨᱤ ᱥᱮ ᱚᱨᱜᱮᱥᱴᱟ ᱠᱚ ᱢᱮᱛᱟᱜ ᱠᱟᱱᱟ ᱛᱟᱦᱚᱞᱮ ᱩᱱᱠᱩ ᱫᱚᱵᱚᱱ ᱞᱟᱹᱭ ᱫᱟᱲᱮᱭᱟ ᱠᱚ ᱦᱚᱭ ᱡᱮ ᱩᱱᱠᱩ ᱡᱟᱹᱱᱤᱡ ᱪᱚᱝ ᱟᱵᱚᱣᱟᱜ ᱱᱚᱣᱟ ᱱᱟᱜᱟᱢ ᱫᱚ ᱵᱟᱝ ᱠᱚ ᱵᱟᱲᱟᱭᱟ ᱵᱟᱝᱸ ᱥᱮ
ᱵᱟᱝ ᱠᱚ ᱵᱟᱲᱟᱭᱟ ᱦᱮᱸᱼᱼ ᱮᱠᱫᱚᱢ ᱮᱠᱫᱚᱢ ᱪᱮᱫᱟᱜ ᱥᱮ ᱡᱟᱦᱟᱸᱭ ᱟᱵᱚᱣᱟᱜ ᱱᱟᱜᱟᱢ ᱮ ᱵᱟᱲᱟᱭ ᱠᱮᱫᱟ ᱵᱟᱝ ᱛᱚ ᱩᱱᱤ ᱫᱚ ᱱᱚᱣᱟ ᱠᱚᱫᱚ ᱚᱦᱚᱜᱤ ᱞᱟᱦᱟ ᱦᱚᱪᱚ ᱜᱮᱭᱟ ᱥᱮ ᱱᱚᱣᱟ ᱠᱚ ᱠᱟᱹᱢᱤ ᱠᱚᱨᱮᱫᱚ ᱜᱚᱲᱚ ᱯᱚᱫ ᱫᱚ ᱚᱦᱚᱜᱤᱭ ᱮᱢ ᱠᱮᱫᱮᱜᱼᱟ ᱦᱮᱸ ᱥᱮ ᱵᱟᱝ